ᱵᱷᱩ
ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ
ᱪᱮᱫ ᱞᱮᱠᱟ ᱢᱮᱱᱟᱜ ᱯᱮᱭᱟ?
ᱮᱸ ᱦᱮᱸ ᱪᱟᱸᱫᱚ ᱵᱚᱸᱜᱟ ᱫᱟᱭᱟᱛᱮ ᱟᱞᱮ ᱦᱚᱸ ᱱᱟᱯᱟᱭ ᱜᱮ ᱢᱮᱱᱟᱜ ᱞᱮᱭᱟ। ᱟᱯᱮᱜᱮ ᱚᱠᱟ ᱞᱮᱠᱟ ᱢᱮᱱᱟᱜ ᱯᱮᱭᱟ?
ᱟᱞᱮ ᱦᱚᱸ ᱱᱟᱯᱟᱭ ᱜᱮ ᱢᱮᱱᱟᱜ ᱞᱮᱭᱟ।
ᱟᱪᱪᱷᱟ ᱟᱪᱪᱷᱟ ᱱᱟᱯᱟᱭ ᱛᱟᱦᱮᱱ ᱱᱟᱯᱟᱭ ᱛᱟᱦᱮᱱ ᱜᱮ ᱵᱩᱜᱤᱭᱟ।
ᱦᱳᱭ।
ᱦᱮᱸ।
ᱟᱯᱮ ᱥᱮᱱ ᱫᱚ ᱫᱟᱜ ᱮᱫᱟᱭ ᱥᱮ ᱵᱟᱝᱟ?
ᱦᱮᱸ ᱟᱞᱮᱥᱮᱱ ᱦᱚᱸ ᱚᱱᱠᱟ ᱱᱚᱜᱼᱚᱭ ᱪᱟᱨ ᱜᱷᱚᱱᱴᱟ ᱞᱟᱦᱟᱜᱟᱱᱼᱼ ᱡᱮ ᱚᱱᱠᱟ ᱢᱤᱫ ᱢᱤᱫ ᱜᱷᱚᱱᱴᱟ ᱫᱚ ᱮᱠᱫᱚᱢ ᱡᱳᱨᱜᱮ ᱫᱟᱜ ᱟᱠᱟᱫᱟᱭ।
ᱟᱪᱪᱷᱟ।
ᱦᱮᱸ ᱟᱯᱮᱥᱮᱫ ᱚᱱᱛᱮ ᱫᱟᱜ ᱟᱠᱟᱫᱟᱭ ᱥᱮ ᱵᱟᱝᱟ ᱛᱟᱦᱚᱞᱮ?
ᱟᱞᱮ ᱥᱮᱱ ᱦᱚᱸ ᱥᱮᱛᱟᱜ ᱠᱷᱚᱱ ᱜᱮ ᱫᱟᱜ ᱮᱜ ᱟᱭ ᱛᱮᱦᱮᱧ ᱫᱚ।
ᱟᱪᱪᱷᱟ ᱟᱪᱪᱷᱟ ᱟᱪᱪᱷᱟ।
ᱦᱚᱞᱟ ᱢᱟᱫᱷᱮᱨ ᱫᱚ ᱟᱹᱰᱤ ᱡᱟᱹᱥᱛᱤ ᱥᱤᱛᱩᱝ ᱮᱫ ᱛᱟᱦᱮᱱᱟ ᱛᱚ ᱛᱮᱦᱮᱧ ᱫᱚ ᱠᱟᱹᱴᱤᱡ ᱮ ᱫᱟᱜ ᱟᱠᱟᱫ ᱟᱭ।
ᱟᱪᱪᱷᱟ ᱟᱪᱪᱷᱟ ᱛᱟᱞᱦᱮ ᱪᱟᱥ ᱠᱚᱫᱚ ᱛᱤᱱᱟᱹᱜ ᱥᱟᱺᱜᱤᱧ ᱮᱱᱟ?
ᱟᱞᱮᱭᱟᱜ ᱪᱟᱥ ᱠᱟᱹᱢᱤ ᱫᱚᱼᱼ ᱫᱮᱨᱤ ᱜᱮᱭᱟ ᱦᱮᱸᱜ ᱮ ᱦᱚᱞᱟ ᱢᱟᱫᱷᱮᱨᱼᱼ ᱟᱨᱠᱤ ᱚᱱᱟ ᱠᱤᱪᱷᱩ ᱫᱤᱱ ᱢᱟᱲᱟᱝ ᱛᱚᱞᱟ ᱠᱚ ᱜᱤᱰᱤ ᱦᱩᱭ ᱠᱟᱱᱟᱼᱼ ᱟᱨ ᱥᱤᱛᱩᱝ ᱦᱩᱛᱤᱥ ᱛᱮᱼᱼ ᱴᱷᱤᱠ ᱴᱷᱟᱠ ᱵᱟᱝ ᱚᱢᱚᱱᱚᱜ ᱠᱟᱱ ᱛᱟᱦᱮᱱ ᱛᱚ ᱛᱮᱦᱤᱧᱮ ᱫᱟᱜ ᱠᱮᱫ-ᱟ।
ᱟᱪᱪᱷᱟ ᱟᱪᱪᱷᱟ ᱟᱪᱷᱟ। ᱟᱫᱚ ᱟᱞᱮ ᱥᱮᱫ ᱫᱚ ᱦᱟᱸᱜ ᱱᱚᱝᱠᱟ ᱢᱟᱱᱮᱼᱼ ᱩᱸᱻ ᱫᱟᱜ ᱫᱚᱭ ᱫᱟᱜ ᱟᱠᱟᱫᱟ ᱟᱫᱚ ᱛᱚᱞᱟ ᱠᱚᱦᱚᱸᱞᱮ ᱜᱤᱰᱤ ᱠᱟᱫᱟᱼᱼ ᱟᱫᱚ ᱛᱚᱞᱟ ᱠᱟᱹᱴᱤᱡ ᱜᱮᱛᱟᱞᱮᱭᱟ ᱚᱱᱟ ᱠᱷᱟᱹᱛᱤᱨ ᱛᱮᱜᱮ ᱢᱟᱱᱮ ᱪᱟᱥ ᱵᱟᱝᱞᱮ ᱟᱨᱚᱢᱵᱚ ᱫᱟᱲᱮᱭᱟᱜ ᱠᱟᱱᱟ।
ᱚᱻ
ᱦᱮᱸ ᱟᱫᱚ ᱫᱟᱜ ᱢᱟᱭ ᱫᱟᱜ ᱟᱠᱟᱫᱟ ᱟᱫᱚ ᱱᱚᱜ ᱚᱱᱠᱟ ᱡᱩᱫᱤ ᱛᱚᱞᱟ ᱜᱮ ᱵᱟᱝ ᱦᱟᱨᱟᱜ-ᱟ ᱛᱟᱦᱚᱞᱮ ᱪᱮᱫ ᱞᱮᱠᱟ ᱨᱮᱵᱚᱱ ᱪᱟᱥᱟ
ᱦᱳᱭ ᱦᱳᱭ
ᱦᱮᱸ ᱦᱮᱸ
ᱟᱨ ᱦᱩᱞ ᱢᱟᱦᱟ ᱠᱚ ᱚᱠᱟ ᱞᱮᱠᱟ ᱯᱮ ᱢᱟᱱᱟᱣ ᱠᱮᱫᱮᱜ-ᱟ
ᱦᱮᱸ ᱦᱩᱞ ᱢᱟᱦᱟ ᱠᱚ ᱢᱚᱴᱟᱢᱩᱴᱤ ᱟᱹᱰᱤ ᱱᱟᱯᱟᱭ ᱜᱮᱞᱮ ᱟᱹᱰᱤᱼᱼ ᱡᱟᱸᱠ ᱡᱚᱢᱚᱠ ᱠᱟᱛᱮᱜ ᱜᱮᱞᱮ ᱢᱟᱱᱟᱣ ᱠᱮᱫᱟ
ᱟᱪᱪᱷᱟ
ᱦᱮᱸ ᱟᱯᱮ ᱫᱚᱯᱮ ᱢᱟᱱᱟᱣ ᱞᱮᱫᱼᱟ ᱥᱮ ᱵᱟᱝᱟ ᱛᱟᱦᱚᱞᱮ ᱦᱩᱞ ᱢᱟᱦᱟ ᱫᱚ
ᱟᱞᱮ ᱦᱚᱸᱞᱮ ᱢᱟᱱᱟᱣ ᱠᱮᱜᱼᱟ ᱟᱞᱮ ᱫᱚ ᱟᱛᱳ ᱨᱮᱜᱮᱞᱮ ᱢᱟᱱᱟᱣ ᱠᱮᱜᱼᱟ ᱢᱟᱱᱮ ᱟᱞᱮ ᱟᱹᱛᱩ ᱫᱚ ᱦᱩᱰᱤᱧᱼᱼ ᱧᱚᱜ ᱜᱮᱭᱟ ᱛᱚ ᱯᱟᱥᱟ ᱯᱟᱥᱤ ᱡᱟᱦᱟᱸ ᱟᱛᱳ ᱠᱚ ᱛᱟᱦᱮᱸ ᱠᱟᱱᱟ ᱛᱚ ᱟᱛᱳ ᱨᱮᱱ ᱢᱟᱺᱡᱷᱤ ᱯᱟᱨᱜᱟᱱᱟ ᱠᱚ ᱟᱨᱠᱤ ᱡᱩᱢᱤᱫ ᱠᱟᱛᱮᱫ ᱠᱟᱹᱴᱤᱡᱼᱼ ᱢᱟᱲᱟᱝ ᱠᱟᱛᱮ ᱜᱮ ᱟᱨᱠᱤ ᱱᱟᱯᱟᱭ ᱛᱮᱜᱮ ᱦᱩᱞ ᱢᱟᱦᱟ ᱫᱚ ᱢᱟᱱᱟᱣ ᱦᱩᱭ ᱮᱱᱟ ᱱᱤᱭᱟᱹ ᱜᱮ ᱯᱳᱭᱞᱳ ᱫᱮᱠᱷᱟ
ᱟᱪᱪᱷᱟ ᱟᱪᱪᱷᱟ ᱱᱤᱭᱟᱹ ᱜᱮ ᱯᱩᱭᱞᱳ ᱡᱤᱠᱷᱟ ᱵᱟᱝ
ᱦᱳᱭ
ᱚᱱᱠᱟ ᱞᱟᱦᱟ ᱫᱚ ᱵᱟᱝ ᱯᱮ ᱢᱟᱱᱟᱣ ᱵᱟᱲᱟ ᱟᱠᱟᱫ ᱛᱟᱦᱮᱸᱫ
ᱞᱟᱦᱟ ᱫᱚᱼᱼ ᱥᱮᱨᱚᱠᱚᱢ ᱫᱚ ᱢᱟᱱᱟᱣ ᱵᱟᱝ ᱦᱩᱭ ᱟᱠᱟᱱᱟ ᱢᱟᱱᱮ ᱢᱤᱫᱴᱮᱱ ᱟᱛᱳ ᱨᱮᱜᱮ ᱟᱨᱠᱤᱼᱼ ᱢᱟᱱᱮ ᱟᱞᱮ ᱟᱹᱛᱩ ᱫᱚ ᱟᱨᱤ ᱦᱩᱰᱤᱧ ᱜᱮᱭᱟ ᱛᱚ
ᱦᱮᱸ ᱦᱮᱸ
ᱩᱱ ᱥᱚᱢᱚᱭ ᱫᱚ ᱟᱹᱰᱤ ᱜᱮ ᱦᱩᱰᱤᱧ ᱢᱟᱪᱷᱟ ᱛᱮ ᱦᱩᱭᱩᱜ ᱠᱟᱱ ᱛᱟᱦᱮᱸᱱ ᱛᱚ ᱱᱤᱭᱟᱹ ᱵᱟᱨ ᱫᱚᱼᱼ ᱯᱟᱥᱟᱯᱟᱥᱤ ᱟᱛᱳ ᱴᱚᱞᱟ ᱠᱚ ᱡᱩᱢᱤᱫ ᱠᱟᱛᱮ ᱟᱨᱠᱤ ᱠᱟᱹᱴᱤᱡ ᱢᱟᱨᱟᱝ ᱠᱟᱭ ᱛᱮᱜᱮ ᱢᱟᱱᱟᱣ ᱦᱩᱭᱱᱟ
ᱟᱪᱪᱷᱟ ᱟᱪᱪᱷᱟ ᱱᱚᱜ ᱚᱭ ᱡᱟᱦᱟᱸᱢ ᱢᱮᱱ ᱠᱮᱫᱟ ᱡᱮ, ᱱᱚᱜᱼᱚᱭ ᱱᱤᱛᱚᱜ ᱡᱩᱢᱤᱫ ᱠᱟᱛᱮᱜ ᱡᱷᱚᱛᱚ ᱠᱚᱼᱼ ᱡᱩᱢᱤᱫ ᱠᱟᱛᱮ ᱱᱚᱜ ᱚᱭ ᱟᱞᱮ ᱢᱟᱨᱟᱝ ᱧᱚᱜ ᱛᱮ ᱟᱞᱮ ᱛᱤᱨᱤᱥᱮ ᱡᱩᱱ ᱥᱮᱼᱼ
ᱦᱮᱸ
ᱦᱩᱞ ᱢᱟᱦᱟᱞ ᱞᱮ ᱢᱟᱱᱟᱣ ᱠᱮᱫᱟ ᱱᱚᱣᱟ ᱟᱸᱡᱚᱢ ᱠᱟᱛᱮᱜ ᱤᱧ ᱟᱹᱰᱤ ᱜᱚᱨᱚᱵᱽᱤᱧ ᱟᱴᱠᱟᱨ ᱠᱮᱫᱟ ᱠᱟᱨᱚᱱ ᱫᱚ ᱦᱩᱭᱩᱜ ᱠᱟᱱᱟ ᱢᱟᱱᱮ ᱡᱚᱛᱚ ᱟᱹᱛᱩ ᱨᱮ ᱱᱚᱣᱟ ᱠᱚ ᱤᱫᱤ ᱠᱟᱛᱮᱜ ᱥᱮ ᱛᱤᱨᱤᱥᱮ ᱡᱩᱱ ᱥᱮ ᱦᱩᱞ ᱢᱟᱦᱟ ᱤᱫᱤ ᱠᱟᱛᱮ ᱵᱟᱝ ᱠᱚ ᱢᱟᱱᱮ ᱵᱟᱝ ᱠᱚ ᱢᱮᱸᱫ ᱞᱩᱛᱩᱨᱟᱜ ᱠᱟᱱᱟ ᱢᱟᱱᱮ ᱵᱟᱝ ᱠᱚ ᱵᱟᱲᱟᱭᱟ ᱟᱨ ᱱᱚᱣᱟ ᱤᱫᱤ ᱠᱟᱛᱮ ᱟᱨ ᱟᱯᱮ ᱡᱮᱢᱚᱱ ᱞᱟᱹᱭ ᱠᱮᱫᱟᱢ ᱡᱮ ᱟᱯᱮ ᱟᱛᱳ ᱨᱮ ᱱᱚᱝᱠᱟ ᱦᱩᱭᱱᱟ ᱚᱱᱟ ᱠᱚ ᱟᱸᱡᱚᱢ ᱠᱟᱛᱮ ᱛᱮ ᱟᱹᱰᱤ ᱨᱟᱹᱥᱠᱟᱹᱧ ᱵᱩᱡ ᱠᱮᱫᱟ
ᱦᱳᱭ
ᱢᱟᱱᱟᱣ ᱠᱮᱫ ᱜᱮᱭᱟᱞᱮ ᱟᱨᱼᱼ
ᱦᱩᱰᱤᱧ ᱦᱩᱰᱤᱧ ᱜᱤᱫᱟᱹᱨ ᱯᱤᱫᱟᱹᱨ ᱠᱚ ᱱᱤᱛᱚᱜ ᱜᱮ ᱠᱚ ᱦᱟᱨᱟᱜ ᱠᱟᱱᱟ ᱩᱱᱠᱩ ᱦᱚᱸᱼᱼ ᱧᱮᱞ ᱥᱮᱬᱟᱭᱟᱠᱚ᱾
ᱦᱮᱸ ᱦᱮᱸ ᱦᱮᱸ᱾ ᱮᱠᱫᱚᱢ ᱩᱱᱠᱩ ᱢᱟᱱᱮ ᱟᱵᱚ ᱡᱩᱫᱤ ᱱᱤᱛᱚᱜ ᱚᱱᱟᱠᱚ ᱛᱤᱨᱤᱥᱮ ᱡᱩᱱ ᱥᱮ ᱦᱩᱞᱥᱟᱹᱭ ᱢᱟᱦᱟ ᱥᱮ ᱦᱩᱞ ᱢᱟᱦᱟ ᱡᱩᱚᱫᱤ ᱵᱟᱝᱵᱚᱱ ᱢᱟᱱᱟᱣᱟ ᱛᱟᱦᱞᱮ ᱯᱚᱨᱮ ᱡᱮᱱᱟᱨᱮᱥᱚᱱ ᱡᱟᱦᱟᱸᱭ ᱠᱚ ᱜᱤᱫᱽᱨᱟᱹ ᱢᱮᱱᱟᱜ ᱠᱚᱣᱟ ᱛᱟᱦᱞᱮ ᱩᱱ ᱩᱱᱠᱩ ᱫᱚ ᱚᱠᱟ ᱠᱷᱚᱱᱟᱜ ᱠᱚ ᱥᱮᱬᱟᱭᱟ᱾
ᱦᱳᱭ᱾
ᱟᱵᱚ ᱢᱟ ᱱᱚᱜ ᱱᱚᱝᱠᱟ ᱟᱵᱚᱣᱟᱜ ᱡᱟᱦᱟᱸ ᱛᱤᱥᱮ ᱡᱩᱱ ᱥᱮ ᱦᱩᱞ ᱢᱟᱦᱟ ᱢᱟ ᱟᱵᱚᱣᱟᱜ ᱱᱟᱜᱟᱢ ᱨᱮᱢᱟ ᱚᱱᱠᱟ ᱵᱷᱟᱵᱛᱮ ᱵᱟᱹᱱᱩᱜ ᱟᱠᱟᱫᱟ, ᱢᱮᱱᱟᱜ ᱟᱠᱟᱫ ᱨᱮᱦᱚᱸ ᱚᱱᱠᱟ ᱮᱭᱤᱴ ᱥᱮ ᱱᱟᱭᱤᱱ ᱠᱚᱥᱮᱫ ᱨᱮ ᱢᱮᱱᱟᱜ ᱟᱠᱟᱫᱟ᱾ ᱵᱟᱝᱠᱷᱟᱱ ᱫᱚ ᱵᱳᱭ ᱟᱠᱟᱨ ᱛᱮᱫᱚ ᱚᱱᱠᱟ ᱟᱞᱟᱫᱟ ᱛᱮᱫᱚ ᱵᱟᱹᱱᱩᱜ ᱟᱠᱟᱫᱟ᱾ ᱟᱫᱚ ᱚᱱᱟ ᱠᱚᱜᱮ ᱟᱵᱚ ᱥᱤᱠᱷᱱᱟᱹᱛ ᱠᱟᱛᱮᱫ ᱟᱵᱚ ᱚᱱᱟ ᱠᱚ ᱚᱞ ᱞᱟᱜᱟᱣ ᱟᱵᱚᱱᱟ ᱡᱮ ᱟᱵᱚᱨᱤᱱ ᱦᱚᱸ ᱱᱚᱝᱠᱟ ᱱᱚᱝᱠᱟ ᱵᱤᱨ ᱥᱤᱫᱩ ᱠᱟᱹᱱᱦᱩ ᱥᱮ ᱯᱷᱨᱤᱰᱚᱢ ᱯᱷᱟᱭᱴᱟᱨ ᱟᱵᱚᱨᱮᱱ ᱡᱟᱦᱟᱸᱭ ᱠᱚ ᱢᱮᱱᱟᱜ ᱠᱚᱣᱟ ᱛᱤᱞᱠᱟᱹ ᱢᱟᱹᱡᱷᱤ, ᱵᱤᱨᱥᱟ ᱢᱩᱱᱟᱹ ᱡᱟᱦᱟᱸᱭ ᱠᱚ ᱢᱮᱱᱟᱜ ᱠᱚᱣᱟ ᱩᱱᱠᱩ ᱵᱟᱨᱮ ᱛᱮᱦᱚᱸ ᱟᱵᱚ ᱟᱵᱚᱣᱟᱜ ᱵᱷᱟᱥᱟᱛᱮ ᱥᱮ ᱟᱵᱚᱣᱟᱜ ᱯᱟᱹᱨᱥᱤ ᱛᱮ ᱚᱞ ᱠᱟᱛᱮ ᱵᱳᱭ ᱟᱠᱟᱨ ᱛᱮ ᱪᱷᱟᱯᱟ ᱠᱟᱛᱮᱫ ᱚᱱᱠᱟ ᱫᱤᱥᱚᱢ ᱫᱤᱥᱚᱢ ᱵᱚᱱ ᱯᱟᱥᱱᱟᱣ ᱞᱮᱠᱷᱟᱱ ᱯᱚᱨᱮ ᱡᱮᱱᱟᱨᱮᱥᱚᱱ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱩᱱᱠᱩ ᱚᱱᱟ ᱯᱟᱲᱦᱟᱣ ᱠᱟᱛᱮ ᱠᱚ ᱵᱩᱡᱽ ᱫᱟᱲᱮᱭᱟᱜᱼᱟ ᱡᱮ ᱛᱤᱨᱤᱥᱮ ᱡᱩᱱ ᱫᱚ ᱪᱮᱫ ᱫᱤᱱ ᱠᱟᱱᱟ ᱥᱮ ᱦᱩᱞ ᱢᱟᱦᱟ ᱫᱚ ᱪᱮᱫ ᱫᱤᱱ ᱠᱟᱱᱟ ᱩᱱᱠᱩ ᱠᱚ ᱵᱩᱡᱽ ᱫᱟᱲᱮᱭᱟᱜᱼᱟ ᱚᱱᱟ ᱯᱟᱲᱦᱟᱣ ᱠᱟ ᱠᱟᱛᱮᱫ᱾
ᱦᱮᱸ᱾ ᱦᱳᱭ᱾ ᱥᱩᱫᱩᱢᱟᱛᱨᱚ ᱛᱤᱨᱤᱥᱮ ᱡᱩᱱ ᱦᱩᱞ ᱢᱟᱦᱟ ᱥᱩᱢᱩᱝ ᱫᱚ ᱵᱟᱝ ᱤᱧᱟᱹᱜ ᱵᱩᱡᱽ ᱛᱮᱫᱚ ᱟᱵᱚᱣᱟᱜ ᱡᱟᱦᱟᱸ ᱛᱤᱱᱟᱹᱜ ᱜᱟᱱ ᱢᱮᱱᱟᱜ ᱛᱟᱵᱚᱱᱟ᱾ ᱯᱚᱱᱰᱤᱛ ᱨᱚᱜᱷᱩᱱᱟᱛᱷ ᱢᱩᱨᱢᱩᱣᱟᱜ ᱡᱟᱱᱟᱢ ᱢᱟᱦᱟ ᱠᱷᱚᱱ ᱮᱛᱚᱦᱚᱵ ᱠᱟᱛᱮᱱ ᱡᱟᱦᱟᱸ ᱛᱤᱱᱟᱹᱜ ᱜᱮ ᱟᱵᱚᱨᱮᱱ
ᱜᱚᱝᱠᱮ ᱠᱚ ᱢᱮᱱᱟᱜ ᱠᱚᱛᱟ ᱵᱚᱱᱟ ᱢᱟᱱᱚᱛᱟᱱ ᱢᱟᱱᱚᱛᱟᱱᱤ ᱠᱚ ᱡᱚᱛᱚᱣᱟᱜ ᱜᱮ ᱟᱵᱚ ᱟᱩᱣᱟᱜ ᱢᱟᱱᱟᱣ ᱞᱟᱹᱠᱛᱤ ᱠᱟᱱ ᱛᱟᱵᱚᱱᱟ᱾
ᱮᱠᱫᱚᱢ ᱮᱠᱫᱚᱢ ᱢᱟᱱᱟᱣ ᱞᱟᱹᱠᱛᱤ ᱠᱟᱱ ᱛᱟᱵᱚᱱᱟ ᱟᱵᱚ ᱡᱩᱫᱤ ᱩᱱᱠᱩ ᱡᱩᱫᱤ ᱵᱟᱝ ᱵᱚᱱ ᱢᱟᱱᱟᱣ ᱠᱚᱣᱟ ᱛᱟᱦᱚᱞᱮ ᱫᱚ ᱟᱵᱚ ᱛᱟᱦᱚᱞᱮ ᱪᱤᱠᱟᱹ ᱛᱮᱵᱚᱱ ᱟᱵᱚ ᱵᱚᱱ ᱪᱤᱱᱦᱟᱹᱜᱼᱟ ᱡᱮ ᱟᱵᱚ ᱥᱟᱱᱛᱟᱲ ᱠᱟᱱᱟ ᱵᱚᱱ ᱢᱮᱱᱛᱮ᱾
ᱦᱳᱭ᱾
ᱦᱮᱸ᱾
ᱩᱱᱠᱩ ᱫᱚ ᱟᱸ ᱟᱵᱚ ᱫᱚ ᱩᱱᱠᱩ ᱥᱚᱨᱚᱱ ᱞᱟᱹᱠᱛᱤ ᱠᱟᱱᱟ᱾ ᱪᱮᱫᱟᱜ ᱥᱮ ᱟᱵᱚ ᱡᱩᱫᱤ ᱩᱱᱠᱩ ᱵᱟᱵᱚᱱ ᱥᱚᱨᱚᱱ ᱠᱚᱣᱟ ᱛᱟᱦᱚᱞᱮ ᱟᱵᱚ ᱯᱚᱨᱮᱨ ᱡᱮᱱᱟᱨᱮᱥᱮᱱ ᱡᱟᱦᱟᱸᱭ ᱢᱮᱱᱟᱜ ᱠᱚᱣᱟ᱾ ᱛᱟᱦᱚᱞᱮ ᱩᱱᱠᱩ ᱟᱠᱚ ᱪᱤᱠᱟᱹᱛᱮ ᱵᱚᱱ ᱥᱮᱬᱟ ᱣᱟᱠᱚᱣᱟ ᱪᱤᱠᱟᱹᱛᱮ ᱱᱚᱣᱟ ᱥᱤᱠᱷᱱᱟᱹᱛ ᱵᱚᱱ ᱮᱢᱟ ᱠᱚᱣᱟ᱾
ᱮᱠᱫᱚᱢ ᱮᱠᱫᱚᱢ ᱟᱵᱚ ᱠᱚ ᱜᱤ ᱡᱩᱫᱤ ᱢᱟᱱᱮ ᱡᱟᱦᱟᱸ ᱮᱸᱜ ᱡᱟᱦᱟᱸ ᱯᱚᱭᱮᱱᱴ ᱱᱚᱜ-ᱚᱭ ᱱᱤ ᱱᱤᱛᱚᱜ ‌ᱚ ᱞᱟᱹᱭ ᱨᱟᱠᱟᱵ ᱠᱮᱫᱟᱢ ᱮᱠᱫᱚᱢ ᱟᱹᱰᱤ ᱡᱚᱛᱷᱟᱛ ᱯᱚᱭᱮᱱᱴ ᱠᱟᱱᱟ᱾ ᱡᱩᱫᱤ ᱟᱵᱚ ᱠᱚᱜᱮ ᱮ ᱡᱩᱫᱤ ᱚᱱᱟ ᱠᱚ ᱵᱟᱝ ᱵᱚᱱ ᱥᱮᱬᱟᱭᱟ ᱥᱮ ᱟᱵᱚ ᱠᱚᱜᱮ ᱚᱱᱟ ᱤᱫᱤ ᱠᱟᱛ ᱛᱮ ᱵᱟᱝ ᱵᱚᱱ ᱛᱟᱲᱟᱢᱟ ᱛᱟᱦᱚᱞᱮ ᱮᱸ ᱟ ᱯᱚᱨᱮ ᱡᱮᱱᱟᱨᱮᱥᱮᱱ ᱠᱚ ᱩᱱᱠᱩ ᱟᱵᱚ ᱪᱮᱫ ᱵᱚᱱ ᱞᱟᱹᱭ ᱭᱟᱠᱚᱣᱟ?
ᱦᱚᱭ,
ᱦᱮᱸ ᱦᱮᱸ ᱮᱠᱫᱚᱢ ᱡᱚᱛᱷᱟᱛ ᱠᱟᱛᱷᱟ ᱜᱮᱢ ᱢᱮᱱ ᱟᱠᱟᱫᱟ᱾
ᱦᱚᱭ᱾ ᱟᱨ ᱡᱟᱹᱥᱛᱤ ᱠᱟᱭᱛᱮ ᱫᱚᱻᱢ, ᱢᱟᱱᱮ ᱱᱮᱛᱟᱨ ᱠᱚᱨᱮᱱ ᱜᱤᱫᱽᱨᱟᱹ ᱫᱚᱯᱼᱼ ᱯᱩᱛᱷᱤ ᱫᱚ ᱩᱱᱟᱹᱜ ᱫᱚ, ᱩᱝ ᱩᱠᱩᱨ ᱵᱟᱝ ᱠᱚ ᱯᱟᱲᱦᱟᱜ ᱠᱟᱱᱟ, ᱛᱚ ᱚᱱᱟ ᱠᱷᱚᱱ ᱫᱚᱼᱼ ᱢᱟᱱᱮ ᱯᱩᱛᱷᱤ ᱢᱟᱠᱚ ᱯᱟᱲᱦᱟᱜ ᱜᱮ, ᱢᱮᱱᱠᱷᱟᱱ ᱚᱱᱟ ᱠᱷᱚᱱ ᱦᱚᱸ ᱡᱟᱹᱥᱛᱤ ᱠᱟᱭᱛᱮ ᱤᱧᱟᱜ ᱢᱚᱱᱮ ᱦᱚᱭᱚᱜ-ᱟ, ᱡᱮᱜᱼᱼ ᱦᱚᱸᱭ ᱟᱵᱚ ᱴᱷᱮᱸᱱ ᱥᱮ ᱟᱵᱚ ᱦᱟᱲᱟᱢ ᱵᱩᱲᱦᱤ ᱠᱚᱴᱷᱮᱱ ᱠᱚ ᱫᱩᱲᱩᱵ ᱞᱮᱱᱠᱷᱟᱱᱼᱼ ᱥᱮ ᱟᱸᱜ ᱜᱚᱞᱯᱚ ᱟᱠᱟᱨ ᱛᱮ ᱠᱟᱹᱦᱱᱤ ᱟᱠᱼᱼ ᱠᱟᱨ ᱛᱮ ᱡᱩᱫᱤ ᱟᱵᱚ ᱩᱸᱠᱩ ᱵᱚᱱ ᱞᱟᱹᱭ ᱟᱠᱚᱣᱟ ᱛᱟᱦᱮᱞᱮ ᱩᱱᱠᱩ ᱨᱟᱹᱥᱠᱼᱼ ᱠᱟᱹ ᱦᱚᱠᱚ ᱵᱩᱡᱷᱟᱹᱣᱟ ᱟᱨᱼᱼ ᱵᱩᱡᱷᱟᱹᱣ ᱫᱟᱲᱮᱜ ᱟᱠᱚ ᱠᱚ ᱥᱮᱬᱟ ᱫᱟᱲᱮᱭᱟᱜᱼᱟ ᱠᱚ᱾ ᱦᱩᱸ ᱟᱨᱦᱚᱸ ᱵᱟᱲᱦᱟᱭ ᱵᱟᱲᱟᱭ ᱨᱮᱱᱟᱜ ᱟᱨᱦᱚᱸ ᱢᱚᱱᱮ ᱨᱮᱼᱼ ᱢᱟᱱᱮ ᱩᱸᱦ ᱨᱮᱸᱜᱽᱮᱡ ᱛᱟᱦᱮᱸᱱ ᱛᱟᱠᱚᱣᱟ᱾ ᱟᱠᱚᱣᱟᱜ ᱞᱟᱡ ᱨᱮ ᱡᱮᱱᱼᱼ ᱟᱸᱡᱽᱚᱢ ᱨᱮᱱᱟᱜ ᱪᱮᱜ ᱦᱩᱭ ᱞᱮᱱ ᱛᱟᱦᱮᱸᱱᱟ ᱦᱩᱞ ᱟᱴᱷᱨᱚᱥᱚ ᱯᱚᱧᱪᱟᱱᱱᱚ ᱥᱟᱞᱮ ᱨᱮ?
ᱦᱮᱸ ᱦᱮᱸ ᱾
ᱡᱟᱹᱥᱛᱤ ᱠᱟᱭᱛᱮᱜ ᱩᱸᱜᱼᱼ ᱠᱟᱹᱦᱱᱤ ᱟᱠᱟᱨ ᱛᱮᱜᱮ ᱜᱤᱫᱟᱹᱨ ᱯᱤᱫᱟᱹᱨ ᱠᱚᱫᱚ ᱞᱟᱹᱭ ᱟᱠᱚ ᱠᱷᱟᱱ, ᱟᱹᱰᱤ ᱱᱟᱯᱟᱭ ᱠᱚ ᱵᱩᱡᱷᱟᱹᱣ ᱫᱟᱲᱮᱭᱟᱜ-ᱟ ᱥᱮ ᱟᱹᱰᱤᱼᱼ ᱞᱚᱜᱚᱱ ᱫᱷᱟᱨᱟ ᱠᱚᱜ ᱥᱮᱬᱟ ᱦᱚᱸᱠᱚ ᱥᱮᱬᱟ ᱫᱟᱲᱮᱭᱟᱜ-ᱟ᱾
ᱦᱮᱸ ᱦᱮᱸ ᱟᱹᱰᱤᱻ ᱟᱹᱰᱤ ᱡᱚᱛᱷᱟᱛ ᱠᱟᱛᱷᱟᱢ ᱢᱮᱱ ᱟᱠᱟᱫᱟ ᱟᱸ ᱴᱷᱤᱠ ᱜᱮᱭᱟ ᱟᱨ ᱱᱚᱝᱼᱼ ᱠᱟ ᱦᱩᱭᱩᱜ ᱠᱟᱱᱟ ᱱᱤᱛᱚᱜ ᱱᱚᱝᱠᱟ ᱪᱟᱞᱟᱜ ᱠᱟᱱᱟ ᱦᱮᱸ ᱥᱮ, ᱱᱤᱛᱚᱜ ᱨᱤᱱ ᱡᱟᱦᱟᱸᱭ ᱜᱤᱫᱽᱨᱟᱹ ᱠᱚᱜᱼᱼ ᱢᱮᱱᱟ ᱠᱟᱜ ᱠᱚᱣᱟ ᱱᱤᱛᱳᱜ ᱜᱚᱲᱚᱢ ᱦᱟᱲᱟᱢ ᱠᱚ ᱥᱟᱞᱟᱜ ᱢᱟᱱᱮᱼᱼ ᱦᱚᱣᱟ ᱠᱚᱣᱟ ᱠᱚ ᱮᱸᱜ ᱡᱮ ᱜᱚᱲᱚᱢ ᱠᱚᱲᱟ ᱚᱠᱟ ᱭᱮᱱᱟᱢ ᱭᱟ ᱱᱚᱛᱮ ᱚᱸᱠᱟ ᱠᱚ ᱦᱚᱣᱟ ᱠᱚᱣᱟ᱾ ᱪᱮ ᱜᱚᱲᱚᱢ ᱠᱩᱲᱤ ᱚᱸᱠᱟ ᱠᱚ ᱦᱚᱣᱟ ᱠᱚᱣᱟ, ᱠᱤᱱᱛᱩ ᱩᱱᱠᱩᱜᱼᱼ ᱩᱱ ᱩᱱᱠᱩ ᱥᱩᱨ ᱨᱮ ᱵᱟᱝ ᱠᱚ ᱫᱩᱲᱩᱵ ᱞᱟᱹᱜᱤᱫᱚᱜ ᱠᱟᱱᱟ, ᱠᱟᱨᱚᱱ ᱫᱚ ᱱᱚᱶᱟ ᱠᱷᱟᱹᱛᱤᱨᱼᱼ ᱩᱱᱠᱩ ᱫᱚᱻᱜ ᱠᱟᱨᱚᱱ ᱜᱚᱲᱚᱢ ᱦᱟᱲᱟᱢ ᱠᱚᱴᱷᱮᱱ ᱫᱚᱻᱜ ᱩᱱᱠᱩᱼᱼ ᱮᱸᱻ ᱵᱟᱝ ᱥᱮᱱ ᱠᱟᱛᱮ ᱩᱸᱠᱩ ᱫᱚᱻᱜ ᱜᱚ ᱯᱷᱳᱱ ᱠᱚᱜᱮ ᱠᱚᱼᱼ ᱮᱸ ᱤᱱ ᱯᱷᱳᱱ ᱠᱚ ᱥᱟᱵ ᱠᱟᱛᱮ ᱜᱮ ᱢᱤᱫ ᱫᱷᱟᱨᱮ ᱨᱮᱠᱚ ᱫᱩᱲᱩᱵ ᱠᱟᱱᱟ, ᱩᱱᱠᱩ ᱜᱚᱲᱚᱢ ᱠᱚ ᱜᱚᱲᱚᱢ ᱦᱟᱲᱟᱢᱼᱼ ᱠᱩ ᱜᱚᱲᱚᱢ ᱵᱩᱰᱤ ᱠᱚ ᱥᱟᱞᱟᱜ ᱫᱚ ᱵᱟᱝ ᱠᱚ ᱯᱟᱱᱛᱮᱜ ᱠᱟᱱᱟ, ᱛᱟᱦᱮᱞᱮᱼᱼ ᱦᱮᱸ ᱩᱸᱠᱩ ᱮᱸᱻ ᱜᱤᱫᱽᱨᱟᱹ ᱠᱚ ᱛᱟᱦᱮᱞᱮ ᱪᱮᱫ ᱵᱚᱱ ᱢᱮᱛᱟ ᱠᱚᱣᱟ ᱵᱚᱱ?
ᱦᱚᱭ ᱦᱚᱭ ᱟᱨ ᱡᱮᱢᱚᱱ ‌ᱟᱸᱜᱼᱼ ᱥᱮᱫᱟᱭᱤᱜ, ᱥᱮᱫᱟᱭ ᱫᱚ ᱡᱟᱦᱟᱸ ᱞᱮᱠᱟ ᱛᱟᱦᱮᱸ ᱠᱟᱱᱟ, ᱡᱮᱼᱼ ᱢᱟᱱᱮᱻ ᱚᱲᱟᱜ ᱨᱮᱱ ᱥᱟᱱᱟᱢ ᱠᱚᱜᱮ ᱦᱟᱲᱟᱢ, ᱵᱩᱲᱦᱤ, ᱟᱹᱭᱩᱼᱵᱟᱵᱟ, ᱠᱷᱚᱱᱮᱼᱼ ᱮᱛᱚᱦᱚᱵ ᱠᱟᱛᱮᱜ ᱵᱮᱲᱟ ᱨᱟᱠᱟᱵ ᱠᱷᱚᱱ ᱵᱮᱲᱟ ᱦᱟᱹᱥᱩᱨᱚᱜ ᱫᱷᱟᱹᱵᱤᱡ ᱪᱟᱥ ᱠᱟᱹᱢᱤ ᱨᱮ ᱞᱟᱵᱟ ᱫᱤᱭᱟᱹ ᱠᱚ ᱛᱟᱦᱮᱸᱱ ᱠᱟᱱ ᱛᱟᱦᱮᱸᱱᱟ,
ᱦᱮᱸ ᱦᱮᱸ,
ᱥᱤᱸᱜᱟᱹᱲ ᱚᱠᱛᱚ ᱫᱚ ᱦᱩᱰᱤᱧ ᱦᱩᱰᱤᱧ ᱜᱚᱲᱚᱢ ᱦᱟᱲᱟᱢ, ᱜᱚᱲᱚᱢ ᱵᱩᱲᱦᱤ ᱛᱟᱠᱚ ᱴᱷᱮᱸᱱ ᱩᱸᱠᱩ ᱜᱤᱫᱟᱹᱨ ᱯᱤᱫᱟᱹᱨ ᱠᱚ ᱠᱟᱹᱦᱱᱤ ᱥᱮ ᱠᱩᱫᱩᱢ ᱠᱚ ᱟᱸᱡᱚᱢ ᱞᱟᱹᱜᱤᱫ ᱠᱚ ᱫᱩᱲᱩᱵ ᱠᱟᱱ ᱛᱟᱦᱮᱸᱱᱟ, ᱛᱚ ᱚᱱᱟ ᱠᱚᱫᱚ ᱱᱮᱛᱟᱨ ᱫᱚ ᱩᱱᱟᱹᱜ ᱡᱟᱹᱥᱛᱤ ᱡᱟᱹᱥᱛᱤ ᱫᱚ ᱵᱟᱝ ᱧᱮᱞᱚᱜ ᱠᱟᱱᱟ ᱛᱚ ᱟᱛᱩ ᱫᱤᱥᱚᱢ ᱠᱚᱨᱮ ᱫᱚ ᱢᱮᱱᱟᱜ ᱜᱮᱭᱟ ᱾ ᱛᱚ ᱱᱚᱝᱠᱟ ᱜᱮ ᱡᱩᱫᱤ ᱱᱚᱣᱟ ᱠᱚ ᱟᱵᱚ ᱵᱟᱵᱚᱱ ᱵᱟᱧᱪᱟᱣ ᱫᱚᱦᱚᱭᱟ ᱥᱮ ᱜᱚᱲᱚᱢ ᱦᱟᱲᱟᱢ ᱜᱚᱲᱚᱢ ᱵᱩᱰᱷᱤ ᱛᱟᱠᱚ ᱴᱷᱮᱱ ᱵᱟᱵᱚᱱ ᱫᱩᱲᱩᱵᱼᱟ, ᱛᱟᱦᱚᱞᱮ ᱟᱵᱚᱣᱟᱜ ᱱᱚᱣᱟ ᱥᱟᱱᱟᱢᱟᱜ ᱟᱫ ᱤᱫᱤᱜ ᱛᱟᱵᱚᱱᱟ ᱾
ᱮᱠᱫᱚᱢ ᱡᱚᱛᱷᱟᱛ ᱠᱟᱛᱷᱟ ᱜᱮᱢ ᱢᱮᱱ ᱟᱠᱟᱫᱟ ᱾ ᱚᱱᱟᱛᱮ ᱤᱧ ᱫᱚ ᱱᱚᱣᱟᱜᱤᱧ ᱞᱟᱹᱭᱟ ᱡᱟᱦᱟᱸ ᱟᱫ ᱥᱟᱹᱨᱤᱜ ᱠᱟᱱ ᱛᱟᱵᱚᱱᱟ ᱟᱵᱚ ᱦᱚᱸ ᱡᱚᱛᱚ ᱤᱧ ᱦᱚᱸ ᱡᱮᱢᱚᱱ ᱤᱧ ᱡᱚᱠᱷᱚᱱ ᱜᱤᱫᱽᱨᱟᱹᱧ ᱛᱟᱦᱮᱸ ᱠᱟᱱᱟ ᱜᱚᱲᱚᱢ ᱦᱟᱲᱟᱢ ᱜᱚᱲᱚᱢ ᱵᱩᱰᱷᱤ ᱛᱚᱠᱚ ᱠᱚ ᱛᱟᱦᱮᱸ ᱠᱟᱱᱟ ᱡᱚᱠᱷᱚᱱ ᱠᱚ ᱦᱚᱦᱚ ᱦᱟᱹᱧᱟ ᱤᱧ ᱦᱚᱸᱧ ᱥᱮᱱᱚᱜᱼᱟ ᱤᱧᱦᱚᱸ ᱠᱩᱫᱩᱢ ᱠᱟᱹᱦᱱᱤ ᱠᱚ ᱞᱟᱹᱭ ᱠᱟᱣᱫᱤᱧᱟ ᱤᱧ ᱵᱟᱲᱟᱭᱟᱹᱧ ᱚᱱᱟ ᱠᱩᱫᱩᱢ ᱠᱟᱹᱦᱱᱤ ᱠᱚ, ᱟᱨ ᱡᱩᱫᱤ ᱤᱧ ᱡᱩᱫᱤ ᱱᱚᱜ ᱚᱭ ᱯᱟᱲᱦᱟᱣ ᱥᱤᱠᱷᱱᱟᱹᱛ ᱠᱟ ᱠᱟᱛᱮᱫ ᱤᱧ ᱡᱩᱫᱤ ᱚᱱᱟ ᱠᱩᱫᱩᱢ ᱠᱟᱹᱦᱱᱤ ᱠᱚ ᱟᱨ ᱯᱚᱨᱮᱨ ᱡᱮᱱᱟᱨᱮᱥᱚᱱ ᱠᱚ ᱡᱩᱫᱤ ᱵᱟᱹᱧ ᱞᱟᱹᱭ ᱟᱠᱚᱣᱟ ᱚᱱᱟ ᱟᱫ ᱥᱟᱹᱨᱤᱜᱼᱟ ᱾ ᱤᱧ ᱫᱚ ᱱᱚᱣᱟ ᱜᱤᱧ ᱢᱚᱱᱮᱭᱟ ᱾ ᱡᱟᱛᱮ ᱟᱞᱚ ᱟᱫ ᱥᱟᱹᱨᱤᱜ ᱛᱟᱵᱚᱱ ᱢᱟ ᱚᱱᱟ ᱠᱷᱟᱹᱛᱤᱨ ᱛᱮ ᱚᱱᱟ ᱟᱵᱚ ᱱᱚᱝᱠᱟ ᱟᱵᱚ ᱥᱮᱪᱮᱫᱚᱜ ᱦᱩᱭᱩᱜ ᱛᱟᱵᱚᱱᱟ, ᱡᱟᱛᱮ ᱟᱵᱚ ᱚᱱᱟ ᱯᱚᱛᱚᱵ ᱠᱚ ᱚᱞ ᱦᱩᱭᱩᱜ ᱛᱟᱵᱚᱱᱟ, ᱟᱨ ᱯᱚᱛᱚᱵ ᱠᱚ ᱚᱞ ᱯᱚᱛᱚᱵ ᱨᱮᱵᱚᱱ ᱚᱞ ᱪᱷᱟᱯᱟ ᱞᱮᱠᱷᱟᱱ ᱫᱚ ᱚᱱᱟ ᱯᱚᱨᱮ ᱡᱮᱱᱟᱨᱮᱥᱚᱱ ᱜᱤᱫᱽᱨᱟᱹ ᱠᱚ ᱚᱱᱟ ᱧᱮᱞ ᱠᱟᱛᱮᱜ ᱠᱚ ᱧᱮᱞ ᱠᱟᱛᱮ ᱠᱚ ᱥᱮᱬᱟ ᱫᱟᱲᱮᱭᱟᱜᱼᱟ ᱡᱮ ᱱᱚᱝᱠᱟ ᱱᱚᱝᱠᱟ ᱱᱚᱣᱟ ᱠᱟᱹᱦᱱᱤ ᱫᱚ ᱱᱚᱝᱠᱟ ᱛᱟᱦᱮᱸ ᱠᱟᱱᱟ ᱾ ᱱᱚᱣᱟ ᱠᱟᱹᱦᱤᱱᱤ ᱫᱚ ᱱᱚᱝᱠᱟ ᱛᱟᱦᱮᱸ ᱠᱟᱱᱟ ᱾
ᱦᱳᱭ ᱾
ᱱᱮᱛᱟᱨ ᱫᱚ ᱟᱛᱩ ᱫᱤᱥᱚᱢ ᱠᱚᱨᱮ ᱫᱚ ᱢᱮᱱᱟᱜ ᱜᱮᱭᱟ, ᱛᱚᱵᱮ ᱥᱚᱦᱚᱨ ᱵᱟᱡᱟᱨ ᱠᱚᱨᱮ ᱫᱚ ᱠᱷᱩᱵ ᱠᱚᱢ ᱜᱮ ᱧᱮᱞᱚᱜᱼᱟ ᱾
ᱦᱮᱸ ᱦᱮᱸ ᱦᱮᱸ ᱾ ᱟᱛᱳᱞᱩ ᱫᱤᱥᱚᱢ ᱠᱚᱨᱮ ᱫᱚ ᱚᱱᱠᱟ ᱦᱩᱭᱩᱜ ᱠᱟᱱ ᱜᱮᱭᱟ ᱢᱟᱱᱮ ᱚᱱᱠᱟ ᱠᱚ ᱠᱟᱹᱦᱱᱤ ᱠᱤᱢᱵᱟ ᱠᱩᱫᱩᱢ ᱠᱤᱢᱵᱟ ᱜᱚᱞᱯᱷᱚ ᱚᱱᱠᱟ ᱠᱚ ᱞᱟᱹᱭ ᱵᱟᱲᱟ ᱟᱠᱚ ᱜᱮᱭᱟ ᱾
ᱦᱮᱸ ᱾ ᱞᱟᱹᱭ ᱵᱟᱲᱟ ᱦᱟᱠᱚ ᱜᱮᱭᱟ ᱠᱚ ᱟᱨ ᱥᱮᱫᱟᱭ ᱦᱟᱯᱲᱟᱢ ᱥᱮ ᱥᱮᱫᱟᱭ ᱨᱮᱱ ᱡᱟᱦᱟᱸᱭ ᱟᱵᱚ ᱚᱲᱟᱜ ᱨᱮ ᱟᱨᱠᱤ ᱦᱟᱲᱟᱢ ᱵᱩᱲᱦᱤ ᱠᱚ ᱢᱮᱱᱟᱜ ᱠᱚᱣᱟ ᱩᱱᱠᱩ ᱴᱷᱮᱱ ᱟᱵᱚ ᱵᱚᱱ ᱫᱩᱲᱩᱵ ᱞᱮᱱᱠᱷᱟᱱ ᱟᱹᱰᱤ ᱠᱤᱪᱷᱩ ᱵᱚᱱ ᱵᱟᱲᱟᱭ ᱫᱟᱲᱮᱭᱟᱜᱼᱟ ᱥᱮᱫᱟᱭ ᱨᱮᱱᱟᱜ ᱾
ᱡᱟᱦᱟᱸ ᱫᱚ ᱟᱵᱚᱣᱟᱜ ᱞᱟᱦᱟᱱᱛᱤ ᱥᱮ ᱥᱟᱢᱟᱝ ᱥᱮᱱ ᱛᱟᱲᱟᱢ ᱰᱟᱦᱟᱨ ᱨᱮ ᱟᱹᱰᱤᱜᱮ ᱠᱟᱹᱢᱤ ᱨᱮ ᱮᱢᱟ ᱾
ᱮᱠᱫᱚᱢ ᱮᱠᱫᱚᱢ ᱡᱚᱛᱷᱟᱛ ᱠᱟᱛᱷᱟ ᱜᱮᱢ ᱢᱮᱱ ᱟᱠᱟᱫᱟ ᱟᱨ ᱱᱚᱜᱼᱚᱭ ᱡᱟᱦᱟᱸ ᱛᱟᱦᱮᱸ ᱠᱟᱱᱟ ᱯᱟᱹᱦᱤᱞ ᱟᱨ ᱱᱤᱛᱚᱜ ᱡᱩᱫᱤ ᱵᱚᱱ ᱧᱮᱞᱟ ᱛᱩᱞᱟᱹ ᱡᱚᱠᱷᱟᱭᱟ